ᱦᱮᱸ ᱡᱚᱦᱟᱨ ᱜᱮ ᱡᱚᱦᱟᱨ ᱜᱮ ᱾
ᱦᱮᱸ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱚ ᱱᱤᱛᱳ ᱫᱚ ᱦᱟᱸᱜ ᱮᱢᱚᱱ ᱜᱮ ᱡᱤᱨᱟᱹᱣ ᱦᱩᱭ ᱠᱟᱱᱟ ᱛᱚ ᱟᱵᱮᱱ ᱜᱮ ᱪᱮᱫ ᱵᱮᱱ ᱪᱤᱠᱟᱹᱭᱮᱫᱼᱟ?
ᱟᱹᱞᱤᱧ ᱫᱚ ᱱᱤᱭᱟᱹ ᱜᱷᱟᱹᱲᱤᱡ ᱫᱚ ᱟᱹᱞᱤᱧ ᱦᱚᱸᱧ ᱡᱤᱨᱟᱹᱣ ᱟᱠᱟᱱᱟ ᱦᱚᱥᱯᱤᱴᱟᱞ ᱥᱮᱫ ᱞᱤᱧ ᱪᱟᱞᱟᱣ ᱞᱮᱱᱟ ᱛᱚ ᱟᱫᱚ ᱞᱟᱸᱜᱟ ᱵᱟᱲᱟ ᱦᱩᱭ ᱠᱟᱱᱟ ᱟᱫᱚ ᱠᱟᱹᱴᱤᱡ ᱡᱚᱢ ᱵᱟᱲᱟ ᱠᱟᱛᱮ ᱛᱩᱯᱩ ᱯᱷᱟᱨᱪᱟ ᱠᱟᱛᱮ ᱟᱹᱞᱤᱧ ᱦᱞᱤᱧ ᱫᱩᱲᱩᱵ ᱠᱟᱱᱟ ᱾ ᱫᱟᱜ ᱫᱟᱭ ᱮᱚᱱᱛᱮ?
ᱦᱮᱸ ᱦᱮᱸ ᱦᱚᱸ-ᱭ ᱱᱤᱛ ᱜᱮ ᱦᱮᱡ ᱮᱱᱟ ᱛᱷᱚᱲᱟ ᱛᱷᱚᱲᱟ ᱫᱟᱜ ᱾ ᱮᱱᱟᱱ ᱫᱚᱭ ᱥᱤᱛᱩᱝ ᱟᱠᱟᱫ ᱛᱟᱦᱮᱱᱟ ᱟᱫᱚ ᱟᱸᱡᱚᱢᱚᱜ ᱠᱟᱱᱟ ᱥᱮ ᱪᱮᱛᱟ?
ᱵᱟᱝ ᱟᱫᱚ ᱱᱚᱛᱮ ᱟᱞᱮ ᱥᱮᱫ ᱦᱚᱸ ᱫᱟᱜ ᱠᱮᱫᱟᱭ ᱛᱚ ᱟᱫᱚ ᱱᱤᱭᱟᱹ ᱜᱷᱟᱹᱲᱤ ᱫᱚ ᱚᱱᱟ ᱦᱚᱭ ᱦᱤᱸᱥᱤᱫ ᱨᱮᱱᱟᱜ ᱜᱮ ᱟᱹᱰᱤ ᱡᱳᱨ ᱠᱟᱛᱷᱟ ᱠᱚ ᱪᱟᱞᱟᱜ ᱠᱟᱱᱟ ᱵᱟᱝ ᱥᱮ ᱱᱚᱜᱼᱚᱭ ᱟᱵᱚ ᱫᱚ ᱵᱚᱨᱥᱟ ᱯᱟᱲᱟᱣᱮᱱᱟ ᱟᱨ ᱱᱤᱛᱚᱜ ᱡᱩᱫᱤ ᱫᱟᱜ ᱵᱟᱭ ᱫᱟᱜᱟ ᱛᱚ ᱟᱵᱚ ᱪᱟᱹᱥᱤ ᱦᱚᱯᱚᱱ ᱞᱟᱹᱜᱤᱫ ᱫᱚ ᱟᱹᱰᱤᱜᱮ ᱮ ᱫᱩᱠ ᱨᱮᱱᱟᱜ ᱠᱟᱛᱷᱟ ᱠᱟᱱᱟ ᱥᱮ?
ᱦᱮᱸ ᱦᱮᱸ ᱦᱮᱸ ᱾
ᱦᱳᱭ ᱛᱟᱦᱚᱞᱮ ᱨᱚᱦᱚᱭ ᱠᱚᱫᱚ ᱦᱤᱭ ᱠᱟᱱᱟ ᱥᱮ ᱵᱟᱝ ᱜᱚᱝᱠᱮ?
ᱚ ᱨᱚᱦᱚᱭ ᱫᱚ ᱱᱚᱜᱼᱚᱭ ᱱᱤᱛᱳᱜ ᱢᱟ ᱥᱟᱹᱨᱫᱤ ᱦᱩᱭ ᱠᱟᱱᱟ ᱟᱞᱮ ᱥᱮᱫ ᱢᱟ ᱱᱚᱜᱼᱚᱭ ᱮᱠᱫᱚᱢ ᱞᱟᱢᱟ ᱴᱷᱤᱠ ᱫᱟᱜ ᱠᱮᱫᱟ ᱦᱟᱯᱛᱟ ᱜᱟᱱ ᱞᱟᱢᱟ ᱾ ᱰᱩᱵᱟᱹ ᱞᱮᱫᱟᱭ ᱰᱩᱵᱟᱹ ᱠᱟᱛᱮᱫ ᱱᱤᱛᱚᱜ ᱫᱚ ᱱᱚᱜᱼᱚᱭ ᱛᱷᱚᱲᱟ ᱫᱤᱱ ᱛᱟᱭᱱᱚᱢ ᱠᱷᱚᱱ ᱫᱚ ᱥᱤᱛᱩᱝᱛᱮ ᱫᱟᱜ ᱠᱚ ᱟᱸᱡᱮᱫ ᱵᱟᱲᱟᱭᱮᱱᱟ, ᱟᱫᱚ ᱱᱤᱛᱚᱜ ᱫᱚ ᱥᱟᱹᱨᱫᱤ ᱦᱩᱭ ᱠᱟᱱᱟ ᱦᱩᱲᱩ ᱨᱚᱦᱚᱭ ᱾
ᱚ ᱟᱪᱪᱷᱟ ᱟᱪᱪᱷᱟ ᱛᱟᱦᱚᱞᱮ ᱨᱚᱦᱚᱭ ᱨᱚᱦᱚᱭ ᱫᱚᱯᱮ ᱮᱛᱚᱦᱚᱵ ᱠᱟᱜᱼᱟ ᱵᱟᱝ?
ᱦᱳᱭ ᱦᱳᱭ ᱨᱚᱦᱚᱭ ᱫᱚᱞᱮ ᱮᱦᱚᱵ ᱠᱟᱜ-ᱟ ᱾
ᱚᱻ ᱟᱫᱚ ᱟᱞᱮ ᱱᱚᱛᱮ ᱫᱚ ᱦᱟᱸᱜ ᱟᱞᱮ ᱫᱚᱞᱮ ᱨᱚᱦᱚᱭ ᱠᱮᱜᱼᱟ ᱟᱞᱮ ᱟᱞᱮ ᱜᱮ ᱥᱩᱫᱩ ᱾ ᱟᱞᱮ ᱫᱚ ᱦᱟᱸᱜ ᱚᱱᱟ ᱤᱭᱟᱹ ᱛᱟᱦᱮᱸᱞᱮᱱᱟ ᱛᱚ ᱾ ᱚᱱᱟ ᱫᱟᱜ ᱜᱮ ᱵᱟᱭ ᱫᱟᱜ ᱮᱼᱟ ᱛᱚ ᱚᱱᱠᱟ ᱢᱮᱨᱚᱢ ᱵᱷᱤᱲᱠᱟᱹ ᱞᱮᱠᱟᱭ ᱫᱟᱜ ᱫᱟ ᱟᱞᱮ ᱱᱛᱮ ᱫᱚ ᱾ ᱦᱮᱸᱥᱮ ᱠᱟᱹᱴᱤᱡ ᱠᱟᱹᱴᱤᱡ ᱴᱤᱯᱤᱨ ᱡᱤᱯᱤᱨ ᱫᱟᱜ ᱡᱟᱹᱨᱤᱭᱮᱫᱼᱟᱭ ᱟᱫᱚ ᱚᱱᱟ ᱛᱮᱫᱚ ᱦᱟᱸᱜ ᱦᱟᱸᱥᱟ ᱜᱮᱛᱚ ᱞᱚᱦᱚᱫ ᱛᱮᱜᱮ ᱪᱟᱯᱟᱭᱚᱜ ᱠᱟᱱᱟ ᱦᱮᱸ ᱥᱮ ᱪᱮᱠᱟ ᱛᱮᱫᱚ ᱫᱟᱜ ᱛᱤᱸᱜᱩᱱᱟ? ᱠᱷᱮᱛ ᱠᱚᱨᱮ ᱛᱚᱵᱮ ᱱᱟᱥᱮᱢ ᱥᱤᱭᱟ ᱵᱟᱝ ᱾
ᱦᱩᱸ ᱦᱩᱸ ᱦᱩᱸ ᱦᱩᱸ
ᱥᱮᱨᱢᱟ ᱫᱟᱜ ᱛᱮᱜᱮ ᱯᱮ ᱨᱚᱦᱚᱭ ᱠᱮᱜᱼᱟ ᱨᱚᱦᱚᱭ ᱯᱮ ᱟᱨᱟᱢᱵᱷᱚ ᱟᱠᱟᱜᱼᱟ ᱵᱟᱝ?
ᱟᱻ ᱟᱞᱮ ᱥᱮᱫ ᱫᱚ ᱦᱟᱸᱜ ᱢᱟᱱᱮ ᱥᱮᱨᱢᱟ ᱫᱟᱜ ᱫᱚ ᱵᱟᱝ ᱢᱟᱱᱮ ᱟᱞᱮ ᱥᱮᱫ ᱫᱚ ᱦᱟᱸᱜ ᱚᱱᱟ ᱪᱮᱫ ᱞᱮᱠᱟ ᱵᱚᱱ ᱢᱮᱱᱟ ᱡᱟᱹᱯᱟᱹᱭ ᱫᱟᱜ ᱢᱮᱱᱟᱜᱼᱟ, ᱡᱟᱹᱯᱟᱹᱭ ᱫᱟᱜ ᱵᱮᱱ ᱵᱩᱡᱷᱟᱹᱣ ᱠᱟᱫ ᱜᱮᱭᱟ?
ᱵᱟᱝ ᱾
ᱟᱸ ᱢᱟᱱᱮ ᱱᱟᱞᱟ ᱢᱮᱱᱟᱜᱼᱟ ᱠᱮᱱᱮᱞ ᱠᱚ ᱢᱮᱱᱟᱜᱼᱟ᱾
ᱦᱳᱭ ᱦᱳᱭ ᱾
ᱦᱳᱭ ᱟᱫᱚ ᱚᱱᱟ ᱠᱷᱮᱛ ᱛᱟᱞᱟ ᱛᱮᱜᱮ ᱢᱮᱱᱟᱜᱼᱟ ᱛᱚ ᱟᱫᱚ ᱚᱱᱟ ᱡᱚᱛ ᱚᱱᱟ ᱦᱚᱸ ᱠᱷᱮᱛ ᱥᱟᱢᱟᱱ ᱛᱮᱜᱮ ᱢᱮᱱᱟᱜᱼᱟ᱾ ᱡᱚᱠᱷᱚᱱ ᱜᱮ ᱫᱟᱜ ᱡᱟᱹᱨᱩᱲ ᱠᱷᱟᱱ ᱫᱚ ᱚᱸᱰᱮ ᱠᱷᱚᱱ ᱞᱮ ᱵᱷᱚᱨᱟᱣᱟ ᱟᱞᱮ ᱥᱮᱫ ᱢᱟ ᱮᱠᱫᱚᱢ ᱱᱚᱛᱮᱢᱟ ᱮᱠᱫᱚᱢ ᱚᱥᱚᱢᱟᱱ ᱫᱤᱥᱚᱢ ᱠᱟᱱᱟ ᱥᱮ ᱾
ᱦᱚᱭ -ᱦᱚᱭ ᱾
ᱮᱸᱜ ᱛᱚ ᱚᱱᱟ ᱛᱮ ᱫᱟᱜ ᱨᱮᱭᱟᱜ ᱫᱚ ᱮᱠᱫᱚᱢ ᱟᱞᱮᱥᱮᱫ ᱫᱚ ᱚᱵᱷᱟᱵᱽ ᱫᱚ ᱵᱟᱹᱱᱩᱜᱼᱟ ᱛᱷᱚᱲᱟ ᱜᱟᱱᱮ ᱫᱟᱜ ᱞᱮᱠᱷᱟᱡ ᱜᱮ ᱟᱞᱮ ᱥᱮᱫ ᱛᱮᱫᱚ ᱡᱟᱹᱥᱛᱤᱜ-ᱟ ᱫᱟᱜ ᱾
ᱟᱪ-ᱪᱷᱟ -ᱟᱪ-ᱪᱷᱟ -ᱟᱪᱷᱟ -ᱟᱪᱷᱟ, ᱟᱫᱚ ᱜᱚᱝᱠᱮ ᱟᱞᱮ ᱫᱚ ᱛᱮᱫᱚ ᱦᱟᱸᱜ ᱚᱱᱮ ᱡᱟᱦᱟᱸᱧ ᱞᱟᱹᱭ ᱠᱮᱜᱼᱟ ᱫᱟᱜ ᱨᱮᱱᱟᱜ ᱫᱚ ᱥᱚᱢᱚᱥ-ᱥᱟ ᱫᱚ ᱵᱟᱹᱱᱩᱜᱼᱟ ᱟᱫᱚ ᱮᱱᱛᱮ ᱟᱞᱮ ᱫᱚ ᱱᱚᱜᱼᱚᱭ ᱡᱮᱢᱚᱱ ᱟᱞᱮ ᱫᱚᱞᱮ ᱨᱚᱦᱚᱭ ᱯᱩᱨᱟᱹᱣ ᱠᱟᱜᱼᱟ ᱚᱝᱠᱚ ᱵᱟ ᱦᱳᱭ ᱱᱟ ᱨᱚᱦᱚᱭ ᱾ ᱠᱟᱛᱮᱜ, ᱟᱸ ᱯᱩᱱ ᱫᱤᱱ ᱫᱷᱚᱨᱮ ᱞᱮ ᱨᱚᱦᱚᱭ ᱠᱮᱜᱼᱟ ᱟᱞᱮᱭᱟᱜ ᱜᱮ ᱟᱫᱚ ᱠᱚᱫᱚ ᱟᱹᱣᱨᱤ ᱠᱚ ᱨᱚᱦᱚᱭᱟ ᱛᱚ ᱟᱞᱮ ᱫᱚ ᱢᱤᱱᱤ ᱥᱮᱞᱳ ᱠᱚᱫᱚ ᱢᱮᱱᱟᱜᱼᱟ ᱟᱯᱱᱟᱨ ᱠᱚᱫᱚ ᱛᱚ, ᱚᱱᱟ ᱜᱮᱞᱮ ᱨᱚᱦᱚᱭ ᱠᱮᱜᱼᱟ ᱟᱞᱮ ᱫᱚ ᱦᱚᱭ, ᱟᱨ ᱟᱨ ᱟᱫᱚᱢ ᱠᱚᱫᱚ ᱟᱹᱣᱨᱤ ᱠᱚ ᱨᱚᱦᱚᱭᱟ ᱩᱱᱠᱩ ᱫᱚ ᱦᱟᱸᱜ ᱠᱚ ᱞᱮᱹᱴ ᱧᱚᱜᱚᱜᱼᱟ ᱾ ᱟᱞᱮ ᱫᱚ ᱦᱟᱱᱮ ᱨᱩᱦᱤᱱᱤ ᱯᱚᱨᱚᱵᱽ ᱠᱚ ᱯᱟᱨᱚᱢᱮᱱᱟ ᱥᱮ
ᱦᱚᱸ- ᱦᱚᱸ, ᱟᱪᱷᱟ -ᱟᱪᱷᱟ ᱾
ᱠᱷᱚᱱ ᱦᱟᱸᱜ ᱟᱞᱮ ᱫᱚᱞᱮ ᱨᱚᱦᱚ ᱤᱭᱟᱹ ᱠᱚᱫᱚ ᱞᱮ ᱮᱨ ᱞᱮᱜᱼᱟ ᱛᱚᱞᱟ ᱠᱚᱫᱚ ᱟᱫᱚ ᱤᱱᱟᱹ ᱤᱭᱟᱹᱛᱮ ᱦᱟᱨᱟ ᱧᱚᱜ ᱮᱱᱟ ᱟᱫᱚ ᱟᱹᱰᱤ ᱫᱤᱱ ᱞᱮ ᱛᱟᱹᱜᱤ ᱞᱮᱜ ᱛᱟᱦᱮᱸᱜ ᱟᱨ ᱥᱮᱨᱢᱟ ᱡᱟᱹᱲᱤ ᱦᱚᱸ ᱟᱫᱚ ᱵᱟᱭ ᱡᱟᱹᱲᱤᱭᱮᱫ ᱠᱷᱟᱱ ᱪᱮᱠᱟᱭᱟᱢ? ᱨᱚᱦᱚᱭ ᱛᱚ ᱞᱟᱜᱟᱜᱼᱟ ᱟᱫᱚ ᱢᱤᱱᱤ ᱜᱮᱞᱮ ᱟᱲᱟᱜ ᱠᱮᱫ ᱛᱮ ᱚᱱᱟ ᱛᱮᱜᱮᱞᱮ ᱨᱚᱦᱚᱭ ᱠᱮᱜᱼᱟ ᱾
ᱦᱮᱸ- ᱦᱮᱸ, ᱟ ᱠᱷᱟᱡ ᱛᱚᱞᱟ ᱠᱚᱣᱟᱸ ᱨᱟᱡᱽᱥᱛᱤᱞ ᱞᱮᱱ ᱠᱷᱟᱱ ᱢᱟ ᱦᱟᱸᱜ ᱵᱟᱝ ᱦᱳᱭᱳᱜᱼᱟ ᱛᱚ ᱢᱚᱡᱽ ᱾
ᱦᱳᱭ -ᱦᱳᱭ -ᱦᱳ, ᱚᱱᱟ ᱫᱚ ᱮᱸ ᱢᱟᱱᱮ ᱡᱟᱦᱟᱸ ᱠᱟᱹᱴᱤᱡ ᱤᱭᱟᱹ ᱦᱟᱨᱟ ᱧᱚᱜ ᱟᱠᱟᱱᱟ ᱦᱟᱨᱟ ᱫᱚ ᱵᱷᱟᱜᱮᱹᱜᱮ ᱦᱟᱨᱟ ᱞᱮᱱ ᱛᱟᱦᱮᱸᱜ ᱢᱤᱫ ᱪᱟᱠ-ᱠᱚᱨ ᱞᱮᱠᱟ ᱾ ᱛᱚ ᱟᱫᱚ ᱩᱱ ᱚᱠᱛᱚ ᱨᱮ ᱡᱚᱫᱤ ᱯ ᱵᱟᱢ ᱨᱚᱦᱚᱭᱟ ᱩᱱᱤ ᱢᱟ ᱱᱤᱛᱚᱜ ᱫᱚ ᱠᱷᱚᱡᱚᱜᱼᱟᱭ ᱥᱮ ᱡᱮ ᱮᱴᱟᱜ ᱡᱟᱭᱜᱟ ᱨᱮᱠᱚ ᱨᱚᱦᱚᱭᱤᱹᱧ ᱢᱟ ᱵᱟᱝ ᱾
ᱦᱟᱸ- ᱦᱟᱸ -ᱦᱟᱸ ᱾
ᱦᱚᱭ, ᱟᱫᱚ ᱨᱚᱦᱚᱭ ᱠᱮᱜᱼᱟ ᱞᱮ ᱚᱱᱟ ᱫᱚ ᱾ ᱟᱫᱚ, ᱟᱯᱮ ᱜᱮ ᱜᱚᱝᱠᱮ ᱛᱟᱞᱦᱮ ᱟᱯᱮ ᱚᱱᱛᱮ ᱚᱱᱟ ᱮᱸ ᱦᱩᱲᱩ ᱠᱚ ᱵᱮᱜᱚᱨ ᱟᱨ ᱪᱤᱜ ᱠᱚ ᱪᱟᱥ ᱦᱳᱭᱳᱜᱼᱟ ᱚᱱᱛᱮ?
ᱦᱚᱸ ᱟᱞᱮ ᱥᱮᱫ ᱫᱚ ᱦᱟᱸᱜ ᱱᱚᱛᱮ ᱫᱚ ᱡᱮᱞᱮᱠᱟ ᱟᱵᱳ ᱯᱟᱴ ᱠᱚᱵᱚᱱ ᱢᱮᱱᱟ ᱱᱮᱛᱟᱨ ᱫᱚ ᱯᱟᱴ ᱠᱚᱞᱮ ᱪᱟᱥ ᱠᱟᱫᱟ ᱡᱟᱝᱞᱤ ᱠᱩ ᱟᱨ ᱟᱵᱳ ᱛᱮ ᱡᱚᱫᱤ ᱩᱛᱩ ᱛᱮᱭᱟᱜ ᱵᱚᱱ ᱢᱮᱱ ᱞᱮᱠᱷᱟᱱ ᱫᱚ ᱩᱛᱩ ᱛᱮᱭᱟᱜ ᱦᱚᱸ ᱟᱭᱢᱟ ᱪᱟᱥ ᱦᱩᱭ ᱟᱠᱟᱱᱟ ᱾ ᱚᱱᱮ ᱠᱚ ᱢᱮᱱ ᱞᱟᱜᱟᱜᱼᱟ ᱡᱟ ᱠᱤᱪᱷᱩ ᱩᱛᱩ ᱛᱮᱭᱟᱜ ᱱᱮᱛᱟᱨᱟᱜ ᱥᱤᱡᱮᱱ ᱨᱮ ᱟ ᱪᱟᱥᱚᱜ ᱚᱱᱟ ᱠᱚᱫᱚ ᱡᱚᱛᱚᱜᱮ ᱟᱞᱮ ᱥᱮᱫ ᱞᱮ ᱪᱟᱥᱟ ᱡᱮᱞᱮᱠᱟ ᱵᱮᱸᱜᱟᱲ ᱠᱚ ᱤᱱᱟᱹ ᱠᱟᱛᱮ ᱛᱟᱦᱮᱨ ᱠᱩ, ᱜᱷᱟᱸᱜᱽᱨᱟ ᱠᱩ, ᱠᱟᱠᱨᱚᱞ ᱠᱩ, ᱢᱟᱴᱷᱟ ᱵᱮᱸᱜᱟᱲ ᱠᱩ ᱥᱟᱹᱨᱩ ᱠᱩ ᱡᱚᱛᱚᱜ ᱜᱮ ᱟᱞᱮ ᱥᱮᱫ ᱞᱮ ᱪᱟᱥᱟ ᱟᱫᱚ ᱟᱹᱰᱤ ᱢᱟᱱᱮ, ᱵᱟᱡᱟᱨ ᱥᱮ ᱚᱱᱟ ᱦᱟᱹᱴᱭᱟᱹ ᱨᱮ ᱟᱸ ᱟᱹᱠᱷᱨᱤᱧ ᱞᱮᱠᱟ ᱫᱚ ᱵᱟᱝ ᱵᱚᱞᱮ ᱚᱲᱟᱜ ᱨᱮ ᱡᱚᱢ ᱞᱮᱠᱟ ᱜᱮ ᱾
ᱚ-ᱦᱚ, ᱟᱪ-ᱪᱷᱟ- ᱟᱪ-ᱪᱷᱟ ᱾
ᱪᱤᱸ-, ᱦᱟᱸ-ᱦᱟᱸ-ᱦᱟᱸ ᱦᱮᱸ ᱾
ᱚ ᱟᱫᱚ ᱟᱞᱮ ᱨᱮᱱ ᱛᱮ ᱫᱚ ᱦᱮᱸ ᱟᱞᱮ ᱫᱚ ᱦᱟᱸᱜ ᱞᱮ ᱪᱟᱥ ᱠᱟᱜᱼᱟ ᱞᱮ ᱜᱚᱝᱠᱮ ᱟᱞᱮ ᱫᱚ ᱦᱟᱸᱜ ᱟᱨ ᱚᱱᱟ ᱡᱟᱦᱟᱸ ᱵᱟᱡᱟᱨ ᱨᱮ ᱟᱹᱠᱷᱨᱤᱧ ᱮᱸ-ᱟᱸ ᱚᱱᱟ ᱢᱟᱦᱟᱸ ᱵᱟᱡᱟᱨ ᱨᱮ ᱤᱠᱷᱨᱤᱧ ᱞᱟᱹᱜᱤᱫ ᱜᱮᱞᱮ ᱪᱟᱥ ᱟᱠᱟᱫᱟ ᱟᱨ ᱚᱲᱟᱜ ᱨᱮ ᱡᱚᱢ ᱞᱟᱹᱜᱤᱫ ᱢᱟᱱᱮ ᱤᱠᱷᱨᱤᱧᱟ ᱚᱱᱟ ᱫᱚᱞᱮ ᱪᱟᱥ-ᱟ ᱚᱱᱟ ᱫᱚ ᱦᱟᱸᱜ ᱟᱞᱟᱫᱟ ᱛᱮᱞᱮ ᱪᱟᱥ, ᱾ ᱪᱮᱫᱟᱜ ᱵᱟᱝᱢᱟ ᱦᱟᱜ ᱚᱱᱟ ᱡᱟᱦᱟᱸ ᱠᱚ ᱪᱟᱥ ᱟᱞᱮ ᱥᱮ ᱠᱤᱨᱤᱧ ᱞᱟᱹᱜᱤᱫᱼᱼ
ᱦᱮᱸ
ᱟᱫᱚ ᱚᱱᱟ ᱠᱚᱫᱚ ᱦᱟᱸᱜ ᱨᱟᱥᱟᱭᱱᱤᱠ ᱠᱚ ᱠᱟᱴᱤᱡ ᱡᱟᱹᱥᱛᱤ ᱮᱢ ᱦᱩᱭᱩᱜ-ᱟ ᱛᱚ᱾ ᱤᱱᱟᱹᱛᱮ ᱟᱞᱮ ᱫᱚ ᱚᱱᱟ ᱫᱚ ᱦᱟᱸᱜ ᱞᱮ ᱨᱚᱦᱚᱭ ᱠᱟᱜᱼᱟ ᱞᱮ ᱡᱟᱦᱟᱸ ᱞᱮᱠᱟ᱾ ᱵᱚᱨᱵᱚᱴᱤ ᱞᱮ ᱨᱚᱦᱚᱭ ᱟᱠᱟᱫᱟ ᱥᱚᱥᱟ ᱞᱮ ᱨᱚᱦᱚᱭ ᱟᱠᱟᱜᱼᱟ᱾ ᱚᱱᱛᱮ ᱫᱚ ᱛᱟᱦᱮᱸᱨ ᱠᱚ ᱞᱟᱹᱭᱮᱫᱼᱟ ᱵᱟᱝ, ᱦᱳᱭ ᱚᱱᱟ ᱞᱮ ᱨᱚᱦᱚᱭ ᱟᱠᱟᱫ-ᱟ ᱛᱟᱨᱯᱚᱨᱮ ᱚᱱᱟ ᱠᱚᱨᱚᱞᱟ ᱞᱮ ᱨᱚᱦᱚᱭ ᱟᱠᱟᱜᱼᱟ ᱡᱷᱤᱸᱜᱟᱹᱼᱼ ᱟᱨ ᱯᱚᱴᱚᱞᱼᱼ ᱟᱨ ᱦᱩᱭᱩᱜ ᱠᱟᱱᱟ ᱚᱱᱟ ᱪᱮᱫ ᱠᱚ ᱢᱮᱛᱟᱜ ᱠᱟᱱᱟ ᱚᱱᱟ ᱟᱜᱼᱼ ᱢᱤᱫᱴᱟᱝ ᱫᱚ ᱦᱩᱭᱩᱜ ᱠᱟᱱᱟ ᱠᱩᱞᱢᱤ ᱟᱲᱟᱜ ᱟᱨ ᱯᱩᱨᱟᱹᱭ ᱟᱲᱟᱜ ᱚᱱᱟ ᱜᱮᱞᱮ ᱨᱚᱦᱚᱭ ᱠᱟᱜᱼᱟ᱾ ᱟᱫᱚ ᱯᱟᱴᱷ ᱱᱟᱦᱟᱜ ᱟᱞᱮ ᱫᱚ ᱚᱱᱟ ᱠᱚᱫᱚᱞᱮ ᱜᱚᱫ ᱟᱹᱜᱩᱭᱟ ᱜᱚᱫ ᱟᱹᱜᱩ ᱠᱟᱛᱮᱫ ᱫᱚ ᱯᱟᱹᱭᱠᱟᱹᱨ ᱞᱮ ᱮᱢᱟ ᱠᱚᱣᱟ᱾ ᱟᱛᱳ ᱠᱷᱚᱱᱟᱜ ᱚᱲᱟᱜ ᱠᱷᱚᱱᱟᱜ ᱜᱮᱠᱚ ᱤᱫᱤ ᱛᱟᱞᱮᱭᱟ ᱟᱞᱮᱭᱟᱜ ᱫᱚ ᱦᱟᱸᱜ ᱜᱟᱹᱰᱤ ᱛᱮᱼᱼ
ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱟᱼᱼ ᱛᱚᱵᱮ ᱚᱱᱟ ᱤᱭᱟᱹ ᱠᱚᱫᱚ ᱪᱟᱥ ᱠᱚ ᱦᱩᱭᱩᱜ ᱟ ᱥᱮ ᱵᱟᱝ ᱡᱮ ᱞᱮᱠᱟ ᱤᱭᱟᱹ ᱠᱚ᱾ ᱟᱨ ᱠᱳᱱᱰᱟ ᱠᱚ ᱱᱮᱛᱟᱨ ᱫᱚ᱾
ᱱᱮᱛᱟᱨ ᱫᱚ ᱵᱟᱝ ᱦᱩᱭᱩᱜᱼᱟ ᱜᱚᱢᱠᱮ ᱟᱞᱮ ᱱᱚᱛᱮ ᱫᱚ᱾ ᱤᱱ ᱛᱟᱦᱮᱸ ᱞᱮᱱᱛᱮ ᱚᱱᱟ ᱫᱚ ᱦᱟᱜ ᱞᱮ ᱚᱱᱟ ᱫᱚ ᱮᱠᱷᱚᱱ ᱫᱚ ᱵᱟᱝᱞᱮ ᱪᱟᱥ ᱜᱮᱭᱟ᱾
ᱦᱚ ᱦᱚ ᱟᱨ ᱟᱞᱮ ᱥᱮᱱᱟᱜ ᱢᱟ ᱠᱚᱸᱰᱷᱟ ᱠᱚ ᱢᱮᱱᱟᱜᱼᱟ᱾
ᱚ ᱱᱮᱛᱟᱨ ᱫᱤᱱ᱾
ᱦᱮᱸ ᱦᱮᱸ ᱦᱮᱸ᱾
ᱚ ᱟᱨ ᱱᱮᱛᱟᱨ ᱫᱤᱱ ᱫᱚ ᱠᱳᱱᱰᱷᱟ ᱫᱚ ᱵᱟᱝᱞᱮ ᱨᱚᱦᱚᱭ ᱜᱮᱭᱟ᱾ ᱛᱟᱦᱞᱮ ᱟᱯᱮ ᱫᱚ ᱛᱩᱲᱤ ᱠᱚ ᱛᱟᱯᱚᱨᱮ ᱛᱤᱞᱢᱤᱧ ᱠᱚ ᱚᱱᱟ ᱠᱚᱫᱚ ᱪᱟᱥ ᱦᱩᱭᱩᱜᱼᱟ ᱥᱮ ᱵᱟᱝ ᱚᱱᱟ ᱠᱚ ᱮᱨ ᱜᱮᱭᱟᱯᱮ?
ᱦᱮᱸ᱾ ᱦᱮᱸ ᱚᱱᱟ ᱠᱚ ᱛᱩᱲᱤ ᱠᱚ ᱛᱤᱞᱢᱤᱧ ᱠᱚ ᱚᱱᱟ ᱠᱚ ᱪᱟᱥ ᱦᱩᱭᱩᱜ ᱜᱮᱭᱟ ᱥᱟᱞᱟᱜ ᱛᱮ᱾ ᱡᱟᱦᱟᱸ ᱥᱩᱨᱜᱩᱡᱟ ᱠᱚ ᱚᱱᱟ ᱠᱚᱦᱚᱸᱼᱼ ᱪᱟᱥ ᱦᱩᱭᱩᱜᱼᱟ ᱟᱨ ᱤᱱᱟᱹᱜ ᱥᱤᱡᱮᱱ ᱚᱱᱛᱮ ᱨᱮ ᱡᱟᱦᱟᱸᱼᱼ ᱢᱩᱞᱟᱹ ᱠᱩ ᱜᱟᱡᱚᱨ ᱠᱩ ᱫᱷᱟᱹᱱᱤᱭᱟᱹ ᱠᱩ ᱟᱨ ᱨᱟᱹᱥᱩᱱ ᱠᱩ ᱚᱱᱟ ᱦᱚᱸ ᱪᱟᱥ ᱦᱩᱭᱩᱜ ᱜᱮᱭᱟ ᱟᱞᱮ ᱥᱮᱫ ᱫᱚ ᱟᱫᱚᱼᱼ ᱟᱞᱮ ᱠᱚᱣᱟᱜ ᱢᱟ ᱵᱟᱲᱜᱮ ᱠᱚ ᱦᱚ ᱢᱟ ᱠᱟᱹᱴᱤᱡ ᱧᱚᱜ ᱜᱮᱭᱟ ᱟᱫᱚ ᱚᱱᱟ ᱠᱚᱛᱮ ᱚᱱᱟᱛᱮ ᱠᱷᱟᱹᱞᱤ ᱚᱲᱟᱜ ᱨᱮ ᱡᱚᱢ ᱞᱮᱠᱟ ᱜᱮᱼᱼ
ᱟᱨ ᱢᱤᱫ ᱵᱟᱨ ᱦᱚᱲ ᱠᱚᱫ ᱠᱚ ᱦᱚ ᱠᱚ ᱟᱹᱠᱷᱨᱤᱧ ᱞᱮᱠᱟ ᱦᱚᱸᱠᱚ ᱪᱟᱥ ᱜᱮᱭᱟ ᱚᱠᱚᱭ ᱠᱚ᱾
ᱦᱚ
ᱛᱷᱚᱲᱟ ᱢᱟᱱᱮ ᱵᱟᱹᱲᱜᱤ ᱠᱚ ᱞᱟᱹᱴᱩ ᱧᱚᱜ ᱢᱮᱱᱟᱜ ᱛᱟᱠᱚ ᱠᱚᱫᱚ᱾
ᱦᱚᱭ ᱦᱚᱭ ᱦᱚᱭ᱾ ᱵᱟᱝ ᱟᱞᱮ ᱫᱚᱼᱼ ᱚᱱᱟ ᱵᱟᱲᱜᱮ ᱡᱟᱦᱟᱸ ᱠᱚ ᱡᱟᱦᱟᱸ ᱛᱤᱱᱟᱹᱜ ᱢᱮᱱᱟᱜ ᱠᱟᱫᱚ ᱵᱟᱲᱜᱮ ᱠᱚᱨᱮ ᱵᱟᱹᱫᱽ ᱠᱷᱮᱛ ᱠᱚ ᱦᱮᱱᱟᱜ ᱛᱟᱞᱮᱭᱟ ᱥᱮᱼᱼ ᱚᱱᱟ ᱠᱚᱨᱮ ᱫᱚ ᱥᱟᱠᱥᱚᱵᱽᱡᱤ ᱜᱮᱞᱮ ᱨᱚᱦᱚᱭᱟ ᱚᱱᱟ ᱠᱚᱨᱮ ᱫᱚ᱾ ᱚᱱᱟ ᱟᱠᱷᱨᱤᱧ ᱵᱟᱲᱟ ᱞᱟᱹᱜᱤᱫ ᱛᱚ ᱟᱨ ᱡᱟᱦᱟᱸ ᱵᱟᱹᱭᱦᱟᱹᱲ ᱢᱮᱱᱟᱜ ᱟᱠᱟᱫᱟ ᱵᱟᱹᱭᱦᱟᱹᱲ ᱠᱚᱨᱮ ᱫᱚ ᱦᱩᱲᱩ ᱠᱚᱞᱮ ᱨᱚᱦᱚᱭ ᱜᱤᱭᱟ᱾ ᱦᱮᱥᱮ ᱟᱫᱚ ᱦᱩᱲᱩ ᱫᱚ ᱦᱟᱸᱜ ᱟᱞᱮ ᱫᱚ ᱦᱟᱸᱜ ᱵᱟᱨ ᱡᱚᱠᱷᱚᱡ ᱞᱮ ᱪᱟᱥ ᱟᱛᱚ ᱟᱫᱚ ᱦᱩᱲᱩ ᱫᱚ ᱦᱟᱸᱜᱼᱼ ᱟᱱᱮᱡ ᱫᱷᱟᱱᱮᱡ ᱦᱩᱭᱩᱜᱼᱟ᱾ ᱟᱨ ᱚᱱᱟ ᱥᱟᱶᱛᱮ ᱥᱚᱵᱽᱡᱤ ᱠᱚ ᱚᱱᱟ ᱫᱚ ᱪᱟᱥ ᱞᱟᱹᱠᱛᱤᱜ ᱠᱟᱱᱟ ᱚᱱᱟ ᱫᱚ ᱠᱟᱹᱣᱰᱤ ᱠᱚᱸᱦᱚᱸ ᱚᱰᱮᱼᱼ ᱟᱨᱡᱟᱣ ᱞᱟᱹᱜᱤᱫ ᱛᱚ ᱢᱤᱫᱴᱟᱝ ᱥᱳᱨᱥᱚᱥ ᱠᱟᱱᱟ ᱞᱟᱹᱭ ᱞᱮᱠᱷᱟᱱ ᱫᱚ ᱵᱟᱝ ᱥᱮ᱾ ᱛᱟᱦᱚᱞᱮᱼᱼ ᱟᱯᱮ ᱜᱚᱝᱠᱮ ᱛᱟᱦᱚᱞᱮ ᱚᱱᱠᱟ ᱠᱟᱹᱣᱰᱤ ᱟᱨᱡᱟᱣ ᱞᱟᱹᱜᱤᱫ ᱚᱱᱠᱟ ᱱᱟᱜ ᱪᱮᱫ ᱥᱳᱨᱥ ᱠᱚ ᱢᱮᱱᱟᱜ ᱟᱠᱟᱫᱟ ᱚᱱᱠᱟ ᱱᱟᱜ?
ᱟᱜ ᱟᱞᱮ ᱥᱮᱫ ᱫᱚ ᱦᱟᱸᱜ ᱠᱟᱹᱣᱰᱤ ᱡᱚᱜᱟᱲ ᱞᱟᱹᱜᱤᱫ ᱫᱚ ᱡᱮᱞᱮᱠᱟ ᱟᱞᱮ ᱥᱮᱫ ᱫᱚ ᱦᱟᱸᱜ ᱦᱩᱲᱩ ᱜᱮ ᱱᱤᱛᱚᱜ ᱦᱩᱲᱩ ᱞᱮ ᱪᱟᱥᱟ ᱛᱚ ᱡᱟᱹᱥ ᱛᱤ ᱦᱚᱲ ᱜᱮ ᱢᱟᱱᱮ ᱦᱩᱲᱩ ᱢᱟ ᱟᱹᱰᱤ ᱵᱮᱥ ᱦᱩᱭᱩᱜᱼᱟ ᱥᱮ ᱟᱞᱮ ᱥᱮᱜ ᱢᱟ ᱵᱤᱜᱷᱟᱹ ᱨᱮ ᱡᱩᱫᱤ ᱞᱟᱦᱟ ᱧᱚᱜ ᱨᱮᱢ ᱨᱚᱦᱚᱭ ᱞᱮᱠᱷᱟᱱ, ᱢᱚᱸᱡᱽ ᱛᱮ ᱡᱚᱛᱚᱱ ᱧᱚᱜ ᱞᱮᱠᱷᱟᱱ, ᱯᱚᱱᱨᱚ ᱤᱭᱟᱹ ᱦᱟᱭᱮᱥ ᱛᱤᱨᱤᱥ ᱵᱤᱜᱷᱟᱹ ᱛᱤᱨᱤᱥ ᱢᱚᱱᱤᱧ ᱟᱫᱟᱭ ᱛᱤᱭᱳᱜᱟ ᱟᱨ ᱮᱱᱦᱚᱸ ᱡᱩᱫᱤ ᱦᱳᱭ, ᱛᱤᱨᱤᱥ ᱢᱚᱱ ᱵᱟᱭ ᱛᱤᱭᱳᱜ ᱨᱮᱦᱚᱸ ᱡᱩᱫᱤ ᱤᱱᱠᱟᱱ ᱢᱟᱪᱷᱟ ᱪᱟᱥ ᱠᱷᱟᱡ ᱫᱚ ᱠᱚᱢ ᱨᱮᱦᱚᱸ ᱯᱚᱸᱪᱤᱥ ᱜᱟᱱ ᱫᱚ ᱵᱟᱝ ᱚᱠᱟᱥᱮᱡᱚᱜᱼᱟ ᱾
ᱚ, ᱛᱟᱞᱦᱮ ᱜᱚᱝᱠᱮ ᱟᱯᱮ ᱫᱚ ᱢᱚᱱ ᱢᱚᱱ ᱯᱮ ᱦᱤᱥᱟᱹᱵᱟ ᱵᱟᱝ? ᱠᱩᱭᱤᱱᱴᱚᱞ ᱫᱚ ᱵᱟᱯᱮ ᱞᱟᱹᱭ ᱠᱮᱭᱟ ᱟᱯᱮ ᱫᱚ ᱠᱩᱭᱤᱱᱴᱚᱞ ᱫᱚ ᱾
ᱦᱳᱭ ᱦᱳᱭ, ᱠᱚᱱᱰᱮᱞ ᱠᱚᱱᱰᱮᱞ ᱦᱚᱸᱞᱮ ᱞᱟᱹᱭ ᱜᱮᱭᱟ, ᱟᱫᱚ ᱡᱟᱹᱥᱛᱤ ᱢᱟ ᱟᱞᱮ ᱥᱮᱫ ᱨᱚᱜ ᱚᱝᱠᱟ ᱨᱚᱲ ᱦᱮᱣᱟ ᱵᱟᱹᱱᱩᱜᱼᱟ ᱥᱮ ᱾
ᱟᱪᱪᱷᱟ ᱯᱨᱚᱛᱷᱮᱠᱮ ᱚᱱᱮ ᱚᱱᱠᱟ ᱠᱚ ᱞᱟᱹᱭᱟ ᱡᱮ, ᱛᱤᱨᱤᱥ ᱛᱤᱨᱤᱥ ᱠᱮᱡᱤ ᱥᱚᱨᱤ ᱟ, ᱪᱚᱞᱞᱤᱥ ᱠᱮᱡᱤ ᱨᱮ ᱢᱤᱫ ᱢᱚᱱ ᱚᱝᱠᱟ ᱵᱟᱝ?
ᱦᱚᱭ ᱦᱚᱭ, ᱪᱚᱞᱞᱤᱥ ᱠᱮᱡᱤᱨᱮ ᱢᱤᱜᱢᱚᱱ ᱾
ᱦᱳᱭ, ᱚᱱᱟ ᱫᱚ ᱟᱸᱡᱚᱢ ᱦᱳᱭ ᱠᱟᱱ ᱜᱮᱭᱟ ᱾ ᱟᱪᱪᱷᱟ ᱟᱪᱪᱷᱟ, ᱟᱫᱚ ᱟᱞᱮ ᱫᱚ ᱦᱟᱸᱜ ᱢᱚᱱ ᱦᱤᱥᱟᱹᱵᱽ ᱛᱮ ᱫᱚ ᱵᱟᱝ ᱞᱮ ᱤᱭᱟᱹᱭ ᱜᱮᱭᱟ ᱟᱫᱚ ᱦᱚᱸᱜᱼᱚᱭ ᱠᱩᱭᱤᱱᱴᱚᱞ ᱜᱮᱞᱮ ᱞᱟᱹᱭ ᱜᱮᱭᱟ, ᱡᱮ ᱦᱮᱸ ᱱᱩᱱᱟᱹᱜ ᱠᱩᱭᱤᱱᱴᱚᱞ ᱦᱳᱭᱮᱱ ᱛᱤᱧᱟᱹ ᱾ ᱟᱞᱮ ᱱᱚᱛᱮ ᱫᱚ ᱦᱟᱸᱜ ᱚᱱᱠᱟ ᱜᱮ ᱢᱤᱫ ᱵᱤᱜᱷᱟᱹᱨᱮ ᱚᱱᱠᱟ ᱟᱴ ᱛᱷᱮᱠᱮ ᱱᱚᱭ ᱠᱩᱭᱤᱱᱴᱚᱞ ᱞᱮᱠᱟ ᱦᱩᱭᱩᱜ ᱜᱮᱭᱟ ᱱᱚᱭ ᱫᱚᱥ ᱠᱩᱭᱤᱱᱴᱚᱞ ᱾
ᱦᱮᱸ ᱦᱮᱸ ᱦᱮᱸ, ᱟᱪᱪᱷᱟ ᱟᱪᱪᱷᱟ ᱾
ᱛᱷᱟᱞᱮ ᱟᱯᱮ ᱫᱚ ᱜᱚᱝᱠᱮ ᱢᱟᱱᱮ ᱚᱝᱠᱟ ᱜᱮ ᱥᱮ?
ᱚ, ᱟᱞᱮ ᱥᱮᱫ ᱫᱚ ᱦᱟᱸᱜ ᱮᱠᱫᱚᱢ ᱚᱱᱠᱟ ᱾ ᱨᱚᱲ ᱦᱮᱣᱟ ᱠᱚ ᱵᱟᱹᱱᱩᱜᱼᱟ ᱠᱚᱱᱰᱮᱞ ᱠᱚ ᱛᱮᱫᱚ ᱾ ᱡᱟᱹᱥᱛᱤ ᱜᱮ ᱚᱱᱠᱟ ᱢᱚᱱ ᱠᱷᱚᱲᱟ ᱾
ᱛᱟᱜ ᱠᱟᱱᱟ ᱢᱤᱫ ᱥᱤᱥ
ᱦᱳᱭ ᱦᱳᱭ ᱦᱳᱭ, ᱚᱱᱟ ᱢᱤᱫ ᱚᱱᱛᱮ ᱢᱟᱱᱮ ᱠᱚᱱᱴᱮᱞ ᱦᱤᱥᱟᱹᱵ ᱫᱚ ᱮᱠᱫᱚᱢ ᱢᱟᱱᱮ ᱦᱮᱣᱟ ᱜᱮ ᱵᱟᱹᱱᱩᱜᱼᱟ ᱨᱚᱲ ᱨᱮ, ᱵᱟᱰᱟᱭ ᱫᱚ ᱢᱮᱱᱟᱜ ᱜᱮᱭᱟ ᱾ ᱠᱤᱱᱛᱩ, ᱢᱟᱱ ᱦᱮᱸ ᱟᱨ ᱡᱟᱦᱟᱸ ᱵᱟᱡᱟᱨ ᱠᱚᱨᱮ ᱞᱮ ᱟᱹᱠᱷᱨᱤᱧᱟ ᱛᱚ ᱟᱞᱮ ᱥᱮᱫ ᱫᱚ ᱠᱚᱱᱴᱮᱞ ᱛᱮᱫ ᱫᱚ ᱦᱟᱸᱜ ᱵᱟᱠᱚ ᱠᱤᱨᱤᱧᱟ ᱾
ᱟᱪᱪᱷᱟ ᱟᱪᱪᱷᱟ, ᱦᱳᱭ ᱦᱳᱭ ᱾ ᱚᱱ ᱥᱮᱱᱟᱜ ᱫᱟᱢ ᱠᱚᱫᱚ ᱚᱠᱟ ᱞᱮᱠᱟ ᱛᱟᱦᱚᱞᱮ ᱢᱤᱫ ᱢᱚᱱ ᱨᱮ ᱛᱤᱱᱟᱹᱜ ᱴᱟᱠᱟ ᱧᱟᱢᱚᱜᱼᱟ ᱛᱟᱦᱚᱞᱮ?
ᱚᱸ ᱚᱱᱟ ᱫᱚ ᱦᱩᱲᱩ ᱠᱚᱫᱚ ᱦᱩᱲᱩ ᱦᱩᱲᱩ ᱵᱤᱥᱚᱭ ᱨᱮ ᱠᱟᱱᱟ ᱡᱮᱞᱮᱠᱟ ᱦᱮᱸᱫᱮ ᱦᱩᱲᱩ ᱠᱚ ᱵᱚᱦᱚᱜ ᱠᱚ ᱦᱩᱲᱩ ᱠᱚ ᱟᱭᱱᱚᱢ ᱦᱩᱲᱩ ᱠᱚ ᱚᱱᱟ ᱠᱚ ᱡᱚᱫᱤᱢ ᱟᱹᱠᱷᱨᱤᱧ ᱠᱷᱟᱡ ᱫᱚ ᱾ ᱢᱤᱜ ᱢᱤᱜ ᱢᱚᱱ ᱨᱮᱜᱮ ᱠᱚᱢ ᱨᱮᱦᱚᱸ ᱮᱸ ᱱᱮᱛᱟᱨ ᱢᱟ ᱟᱠᱟᱞ ᱫᱤᱱ ᱠᱟᱱᱛᱮ ᱱᱮᱛᱟᱨ ᱫᱚ ᱫᱟᱢ ᱜᱮᱭᱟ ᱠᱚᱢ ᱫᱚ ᱾ ᱥᱚᱛᱚᱨᱚᱥᱚ ᱟᱴᱷᱨᱚᱥᱚ ᱴᱟᱠᱟ ᱢᱚᱱᱮ ᱛᱤᱭᱟᱜᱟ ᱾
ᱚᱻ ᱾
ᱟᱨ, ᱟᱨ ᱱᱟᱛᱮ ᱟᱸᱜᱷᱟᱲ ᱫᱤᱱ ᱥᱤᱡᱮᱱ ᱚᱠᱛᱮ ᱨᱮᱠᱷᱟᱡ ᱫᱚ ᱯᱚᱱᱨᱚᱥᱚ ᱥᱳᱞᱳ ᱥᱚ ᱫᱚ ᱛᱟᱦᱮᱱᱟ ᱤᱱᱟᱹᱜ ᱚᱱᱟ ᱠᱚᱫᱚ ᱾
ᱚ, ᱟᱞᱮᱭᱟᱜ ᱦᱮᱸ ᱡᱮᱢᱚᱱ ᱟᱞᱮ ᱫᱟ ᱦᱟᱸᱜ ᱾ ᱠᱚᱧᱪᱚᱞ ᱡᱩᱫᱤᱢ ᱧᱮᱞᱟ ᱛᱚ ᱢᱤᱫ ᱠᱩᱭᱤᱱᱴᱚᱞ ᱨᱮ ᱚᱱᱠᱟ ᱵᱚᱛᱛᱤᱨᱤᱥ ᱥᱚ ᱯᱮ ᱦᱟᱡᱟᱨ ᱚᱱᱮ ᱚᱱᱠᱟ ᱱᱤᱛᱚᱜ ᱫᱟᱢ ᱾ ᱦᱮᱸ ᱥᱮ, ᱚ ᱢᱟᱱᱮ ᱡᱩᱫᱤᱢ ᱧᱮᱞᱟ ᱛᱟᱦᱚᱞᱮ ᱟᱯᱮᱭᱟᱜ ᱚᱱᱟ ᱞᱮᱠᱟᱜᱮ ᱛᱤᱜᱩᱱ ᱠᱟᱱᱟ, ᱟᱯᱮ ᱫᱚ ᱢᱤᱫ ᱢᱚᱱ ᱨᱮ ᱩᱱᱟᱹᱜ ᱟᱨ ᱟᱞᱮ ᱦᱟᱸᱜ ᱠᱩᱭᱤᱱᱴᱟᱹᱞ ᱛᱮ ᱞᱮ ᱟᱹᱠᱷᱨᱤᱧᱟ, ᱢᱟᱱᱮ ᱵᱟᱨ ᱵᱟᱨ ᱢᱚᱱ, ᱟᱸ ᱵᱟᱨ ᱢᱚᱱ ᱠᱩᱲᱤ ᱠᱤᱡᱤ ᱵᱟᱝ? ᱛᱚᱵᱮ ᱱᱟᱥᱮ ᱢᱤᱫ ᱠᱩᱭᱤᱱᱴᱟᱞ ᱦᱩᱭᱩᱜ ᱠᱟᱱᱟ ᱦᱚᱭ ᱟᱨ ᱟᱞᱮ ᱱᱚᱛᱮ ᱫᱚ ᱱᱚᱝᱠᱟ ᱟᱨᱠᱤ᱾ ᱚᱱᱟ ᱵᱟᱨᱭᱟ ᱵᱚᱥᱛᱟ ᱞᱮ ᱟᱹᱠᱷᱨᱤᱧ ᱠᱮᱫ ᱥᱮ ᱚᱱᱠᱟ ᱯᱩᱭᱥᱟᱹ ᱦᱩᱭᱩᱜ ᱛᱟᱞᱮᱭᱟ ᱯᱮ ᱦᱟᱡᱟᱨ ᱛᱷᱮᱠᱮ ᱵᱚᱛᱛᱨᱤᱥᱼᱥᱚ ᱴᱟᱠᱟ᱾ ᱜᱚᱝᱠᱮ ᱟᱨᱚ ᱦᱩᱲᱩ ᱨᱮᱱᱟᱜ ᱠᱚ ᱧᱮᱞᱟᱠᱚ ᱡᱮ ᱦᱩᱲᱩ ᱪᱮᱫ ᱞᱮᱠᱟ ᱢᱮᱱᱟᱜᱼᱟ, ᱵᱷᱟᱹᱜᱤ ᱜᱮᱭᱟ ᱪᱮ ᱵᱟᱝ ᱚᱫᱟ ᱜᱤᱭᱟᱹ ᱱᱚᱝᱠᱟ ᱟᱨᱠᱤ ᱦᱮᱸ ᱥᱮ, ᱚᱱᱛᱮ ᱚᱱᱠᱟ ᱜᱮᱛᱚ ᱠᱚ ᱧᱮᱞᱟ ᱥᱮ ᱪᱮᱫ ᱜᱚᱝᱠᱮ?
ᱦᱮᱸ ᱦᱮᱸ ᱚᱝᱠᱟ ᱜᱮ ᱡᱮᱞᱮᱠᱟ ᱦᱩᱲᱩ ᱦᱚᱸ ᱡᱟᱦᱟᱸ ᱛᱤᱱᱳᱜ ᱢᱚᱡᱽ ᱦᱳᱲᱳ ᱥᱮ ᱢᱟᱱᱮ ᱦᱮᱸᱫᱮ ᱦᱳᱲᱳ ᱠᱚ ᱟᱞᱮ ᱥᱮᱫ ᱡᱟᱦᱟᱸ ᱠᱚ ᱢᱮᱛᱟᱜᱼᱟ ᱚᱱᱟ ᱠᱚ ᱦᱳᱲᱳ ᱫᱚ ᱫᱟᱢ ᱜᱮᱭᱟ, ᱟᱨᱚ ᱚᱱᱟ ᱦᱚᱸᱭ ᱧᱮᱞ ᱛᱟᱢᱟ ᱛᱤᱱᱟᱹᱜ ᱢᱚᱡᱽ ᱮᱢ ᱥᱟᱯᱟᱣ ᱠᱟᱫᱟ ᱥᱮ ᱢᱮᱥᱟᱞ ᱜᱮ ᱮᱴᱟᱜ ᱦᱩᱲᱩ ᱠᱚ᱾
ᱛᱚ ᱡᱟᱹᱥᱛᱤ ᱮᱴᱟᱜ ᱦᱩᱲᱩ ᱡᱩᱫᱤ ᱢᱮᱥᱟᱞ ᱛᱟᱦᱮᱱ ᱠᱷᱟᱱ ᱫᱚ ᱚᱱᱟ ᱫᱚ ᱵᱟᱝ ᱫᱟᱢᱚᱜ ᱜᱮᱭᱟ ᱥᱮ ᱤᱱᱟᱹᱜ ᱫᱚ᱾
ᱦᱮᱸᱻ᱾
ᱦᱩᱸ ᱾
ᱟᱨ ᱜᱚᱝᱠᱮ ᱚᱱᱟ ᱤᱭᱟᱹ ᱠᱚᱫᱚ ᱪᱮᱫ ᱠᱚ ᱢᱮᱛᱟᱜᱼᱟ? ᱟᱯᱮ ᱚᱱᱛᱮ ᱛᱟᱦᱚᱞᱮ ᱚᱱᱟ ᱦᱳᱲᱳ ᱡᱟᱦᱟᱸ ᱠᱚ ᱚᱸᱰᱮ ᱯᱮ ᱤᱠᱷᱤᱲᱤᱧᱟ ᱦᱮᱸ ᱥᱮ ᱛᱚ ᱚᱱᱟ ᱚᱱᱟ ᱦᱳᱲᱳ ᱡᱟᱦᱟᱸ ᱞᱮᱠᱟ ᱟᱹᱠᱷᱨᱤᱧ ᱠᱮᱜᱼᱟ ᱯᱮ ᱚᱱᱟ ᱥᱟᱶ ᱛᱮᱜᱮ ᱟᱯᱮ ᱚᱸᱻ ᱢᱟᱱᱮ ᱡᱟᱦᱟᱧ ᱞᱟᱹᱭ ᱠᱮᱜᱼᱟ ᱛᱩᱞᱤ ᱠᱚ, ᱠᱷᱚᱥᱞᱟ ᱠᱚ ᱚᱱᱟ ᱠᱚ ᱟᱯᱮ ᱚᱱᱛᱮ ᱯᱮ ᱟᱠᱷᱨᱤᱧᱟ ᱥᱮ ᱵᱟᱝ ᱛᱟᱦᱚᱞᱮ?
ᱟᱸ ᱪᱮᱫ ᱵᱟᱢ ᱞᱟᱹᱭ ᱠᱮᱜ-ᱟ ᱦᱟᱸᱜ ᱚᱱᱟ ᱡᱤᱱᱤᱥ ᱵᱟᱹᱧ ᱵᱩᱡᱷᱟᱹᱣ ᱞᱮᱫᱟ᱾
ᱛᱩᱲᱤ ᱠᱚ ᱜᱚᱝᱠᱮ ᱛᱩᱲᱤ, ᱠᱷᱚᱥᱞᱟ
ᱚ ᱟᱪᱪᱷᱟ ᱟᱪᱷᱟ ᱛᱩᱲᱤ ᱫᱩᱧ ᱵᱩᱡᱷᱟᱹᱣ ᱞᱮᱫ ᱜᱮᱭᱟ, ᱠᱚᱥᱞᱟ ᱵᱟᱹᱧ ᱵᱩᱡᱷᱟᱹᱣ ᱞᱮᱫᱟ᱾
ᱛᱤᱞᱢᱤᱧ ᱛᱤᱞᱢᱤᱧ
ᱚ ᱦᱚᱸ ᱦᱮᱸ ᱦᱮᱸ ᱛᱤᱞᱢᱤᱧ
ᱦᱳᱭ ᱦᱳᱭ, ᱦᱮᱸ ᱛᱤᱞᱢᱤᱧ ᱜᱮ᱾ ᱞᱟᱹᱭ ᱜᱮᱭᱟ ᱟᱞᱮ ᱚᱱᱛᱮ, ᱟᱫᱚ ᱩᱝᱠᱩ ᱠᱷᱚᱥᱞᱟ ᱦᱚᱸᱠᱚ ᱞᱟᱹᱭ ᱜᱮᱭᱟ ᱛᱚ ᱟᱫᱚ ᱚᱱᱟ ᱠᱷᱟᱹᱛᱤᱨᱤᱧ ᱞᱟᱹᱭ ᱠᱮᱜᱼᱟ ᱵᱟᱨᱭᱟ ᱠᱟᱛᱷᱟ ᱜᱮ᱾
ᱟᱪᱪᱷᱟ ᱟᱪᱪᱷᱟ ᱟᱪᱪᱷᱟ, ᱛᱚ ᱟᱞᱮ ᱥᱮᱫ ᱫᱚ ᱚᱱᱟ ᱚᱱᱟ ᱚᱱᱟ ᱠᱚᱦᱚᱸ ᱞᱮ ᱪᱟᱥ ᱜᱮᱭᱟ, ᱛᱩᱲᱤ ᱠᱚ ᱡᱮᱱ ᱢᱟ ᱠᱷᱚᱥᱞᱟᱢ ᱞᱟᱹᱭ ᱠᱮᱫᱟ ᱛᱤᱞᱢᱤᱧ ᱠᱚ ᱚᱱᱟ ᱠᱚᱦᱚᱸ ᱚᱱᱟ ᱠᱚᱦᱚᱸᱞᱮ ᱪᱟᱥ ᱜᱮᱭᱟ ᱱᱚᱛᱮ ᱟᱨ ᱛᱩᱲᱤ ᱛᱩᱲᱤ ᱫᱚ ᱠᱷᱟᱹᱞᱤ ᱚᱱᱠᱟ ᱡᱮᱱᱮᱵᱟ ᱟᱵᱚ ᱛᱩᱲᱤ ᱡᱟᱝ ᱛᱮᱫ ᱚᱱᱟ ᱟᱹᱠᱷᱨᱤᱧ ᱞᱟᱹᱜᱤᱫ ᱚᱱᱟ ᱠᱚᱦᱚᱸ ᱥᱟᱞᱟᱜ ᱛᱮ ᱤᱱᱟᱹ ᱚᱠᱛᱮ ᱚᱱᱟ ᱟᱲᱟᱜ ᱥᱟᱠᱟᱢ ᱡᱚᱢ